ᱦᱮᱞᱳ
ᱦᱮᱸ ᱜᱚᱝᱠᱮ ᱡᱚᱦᱟᱨ ᱜᱮ
ᱦᱩᱸ ᱡᱚᱦᱟᱨ ᱜᱮ
ᱦᱳᱭ ᱥᱟᱹᱜᱩᱱ ᱧᱤᱫᱟᱹ ᱜᱚᱢᱠᱮ
ᱦᱮᱸ ᱥᱟᱹᱜᱩᱱ ᱧᱤᱫᱟᱹ ᱜᱮ ᱟᱯᱮ ᱚᱱᱛᱮ ᱫᱟᱜ ᱵᱟᱲᱟ ᱞᱮᱫᱟ ᱛᱤᱦᱤᱧ
ᱦᱳᱭ ᱜᱚᱝᱠᱮ ᱫᱟᱜ ᱡᱟᱹᱲᱤ ᱠᱮᱜ-ᱟᱭ ᱛᱮᱦᱤᱧ ᱫᱮ ᱜᱚᱢᱠᱮ ᱜᱚᱝᱠᱮ ᱱᱟᱯᱟᱭ ᱵᱟᱲᱟ ᱜᱮᱭᱟᱢ?
ᱦᱮᱸ ᱱᱟᱯᱟᱭ ᱵᱟᱲᱟ ᱜᱮ
ᱩᱸ ᱟᱞᱤᱧ ᱦᱚᱸ ᱱᱟᱯᱟᱭ ᱵᱟᱲᱟ ᱜᱮ ᱫᱤᱭᱮ ᱜᱚᱝᱠᱮ ᱚᱲᱟᱜ ᱠᱚᱨᱮ ᱫᱚ ᱱᱟᱯᱟᱭ ᱵᱟᱲᱟ ᱜᱮ ᱥᱮ ᱵᱟᱝ
ᱦᱮᱸ ᱱᱟᱯᱟᱭ ᱵᱟᱲᱟ ᱜᱮ ᱟᱫᱚ ᱦᱟᱸᱜ ᱚᱲᱟᱜ ᱫᱚ ᱵᱟᱹᱞᱤᱧ ᱥᱮᱴᱮᱨ ᱠᱟᱱᱟ ᱠᱟᱹᱢᱤ ᱠᱷᱚᱡ ᱜᱮ ᱦᱳᱭ ᱱᱚᱛᱮ ᱨᱮ ᱛᱷᱚᱲᱟ ᱵᱟᱨᱦᱮ ᱧᱚᱜ ᱨᱮᱜᱮ ᱢᱮᱱᱟᱜ ᱞᱤᱧᱟᱹ ᱟᱨᱠᱤ
ᱚ ᱚ ᱟᱪᱪᱷᱟ ᱟᱪᱪᱷᱟ ᱜᱚᱢᱠᱮ ᱛᱚ ᱞᱟᱹᱭ ᱞᱮᱠᱷᱟᱱ ᱡᱮ ᱛᱚᱞᱟ ᱠᱚᱫᱚ ᱯᱮ ᱤᱭᱟᱹ ᱠᱮᱜᱼᱟ ᱥᱮ ᱵᱟᱝ? ᱮᱨ ᱠᱮᱫᱼᱟ ᱯᱮ ᱥᱮ ᱵᱟᱝᱟ?
ᱟᱞᱮ ᱢᱟ ᱱᱚᱛᱮ ᱢᱟ ᱚᱱᱟ ᱦᱩᱲᱩ ᱠᱞᱮ ᱞᱟᱜᱟᱣ ᱵᱟᱲᱟᱭᱟ ᱛᱚ
ᱦᱳᱭ
ᱛᱚ ᱪᱮᱟᱨ ᱞᱮ ᱞᱟᱜᱟᱣᱟ ᱟᱞᱮ ᱫᱚ ᱛᱚ ᱚᱱᱟ ᱞᱟᱹᱜᱤᱫ ᱛᱮ ᱜᱟᱯᱟ ᱦᱟᱸᱜ ᱞᱤᱧ ᱞᱚᱥᱚᱫ ᱦᱚᱪᱚ ᱠᱚᱣᱟ ᱟᱨ ᱢᱟᱱᱮ ᱜᱟᱹᱪᱷᱤ ᱛᱩᱫ ᱠᱚ ᱟᱨᱠᱤ ᱞᱤᱧ ᱡᱚᱱ ᱠᱚᱣᱟ ᱦᱟᱸᱜ
ᱟᱫᱚ ᱚᱱᱟ ᱠᱚᱫᱚ ᱜᱟᱹᱪᱷᱤ ᱫᱚ ᱦᱩᱭ ᱨᱚᱦᱚᱭ ᱞᱮᱠᱟ ᱫᱚ ᱦᱩᱭ ᱟᱠᱟᱱᱟ ᱟᱫᱚ
ᱦᱮᱸ
ᱫᱤᱱᱜᱮ ᱟᱹᱣᱨᱤ ᱚᱠᱛᱚ ᱟᱨᱠᱤ ᱵᱟᱝ ᱛᱤᱭᱟᱹᱜ ᱧᱚᱜ ᱠᱟᱱ ᱛᱮ ᱚᱰᱮ ᱫᱮᱨᱤ ᱧᱚᱜ ᱛᱮ ᱦᱟᱸᱜ ᱤᱭᱟᱹᱭᱟ ᱟᱫᱚ ᱥᱤᱤ ᱫᱚ ᱢᱚᱴᱟᱢᱩᱴᱤ ᱜᱚᱴᱟ ᱞᱤᱧ ᱥᱤ ᱚᱪᱚ ᱠᱟᱜᱼᱟ ᱦᱟᱸᱜ ᱟᱨ ᱜᱟᱯᱟ ᱟᱨᱦᱚᱸ ᱜᱟᱹᱰᱤ ᱞᱤᱧ ᱢᱟᱸᱜᱟᱣ ᱠᱟᱫᱟ ᱛᱤᱱ ᱡᱚᱠᱷᱟ ᱦᱟᱸ ᱠᱚ ᱥᱤᱭ ᱫᱟ ᱟᱨ ᱟᱯᱮ ᱠᱚᱫᱚ ᱪᱮᱫ ᱠᱚ ᱪᱟᱥ ᱟᱵᱟᱫᱚᱜ ᱠᱟᱱᱟ ᱯᱮ
ᱜᱚᱝᱠᱮ ᱞᱟᱹᱭ ᱞᱮᱠᱷᱟᱱ ᱫᱚ ᱟᱞᱮ ᱥᱮᱱ ᱫᱚ ᱱᱚᱜᱼᱚᱭ ᱛᱚ ᱛᱚᱞᱟ ᱠᱩ ᱮᱨ ᱦᱩᱭ ᱠᱟᱱᱟ ᱛᱚ ᱫᱤᱭᱮᱯᱚᱨ ᱱᱚᱜ ᱚᱭ ᱛᱚ ᱫᱟᱜ ᱡᱟᱹᱲᱤ ᱠᱮᱭᱟᱜ ᱥᱤᱧ ᱜᱮ ᱛᱟᱯᱚᱨᱮ ᱱᱚᱣᱟ ᱛᱚᱞᱟ ᱠᱚ ᱦᱩᱭ ᱠᱟᱛᱮᱫ ᱜᱮ ᱦᱟᱸᱜ ᱟᱫᱚ ᱪᱟᱥᱫᱤᱱ ᱦᱚᱸ ᱛᱚ ᱦᱟᱸᱜ ᱥᱮᱴᱮᱨᱱᱟ ᱛᱟᱯᱚᱨᱮ ᱛᱤᱥ ᱟᱸᱫᱤᱜᱼᱟ ᱦᱟᱸᱜ ᱟᱫᱚ ᱦᱟᱸᱜ ᱫᱟᱜ ᱡᱟᱹᱲᱤᱭᱟ ᱛᱚᱵᱮᱜᱮ ᱟᱫᱚ ᱤᱭᱟᱹ ᱢᱟᱱᱮ ᱥᱤ ᱵᱟᱲᱟ ᱠᱟᱛᱮ ᱢᱟᱱᱮ ᱞᱚᱥᱚᱫ ᱵᱟᱲᱟ ᱠᱟᱛᱮᱜ ᱟᱫᱚ ᱦᱟᱸᱜ ᱵᱤᱫ ᱠᱟᱜ ᱦᱩᱭᱩᱜᱼᱟ ᱦᱩᱸ
ᱟᱨ ᱟᱯᱮ ᱥᱮᱫ ᱫᱚ ᱱᱚᱣᱟ ᱢᱟᱨᱥᱟᱞ ᱠᱚᱫᱚ ᱵᱟᱹᱱᱩᱜᱼᱟ
ᱵᱟᱝ ᱜᱮ ᱜᱚᱝᱠᱮ ᱞᱟᱹᱭ ᱞᱮᱠᱷᱟᱱ ᱫᱚ ᱟᱞᱮ ᱥᱮᱱ ᱫᱚ ᱚᱱᱟ ᱠᱚᱫᱚ ᱵᱟᱹᱱᱩᱜᱼᱟ
ᱢᱟᱱᱮ ᱥᱮᱨᱢᱟ ᱠᱷᱚᱡ ᱫᱟᱜ ᱡᱟᱦᱟᱸᱴᱟ ᱦᱩᱭᱩᱜᱼᱟ ᱚᱱᱟ ᱠᱷᱚᱡ ᱜᱤ
ᱦᱳᱭ ᱦᱳᱭ ᱥᱮᱨᱢᱟ ᱠᱷᱚᱱ ᱛᱤᱱ ᱵᱷᱚᱨ ᱵᱟᱭ ᱫᱟᱜ ᱡᱟᱹᱲᱤᱭᱟ ᱟᱫᱚ ᱩᱱᱵᱷᱳᱨ ᱫᱚ ᱟᱫᱚ ᱵᱟᱞᱮ ᱪᱟᱥ ᱫᱟᱲᱮᱭᱟᱜᱼᱟ ᱢᱟᱱᱮ ᱟᱞᱮᱚ ᱪᱟᱸᱫᱩ ᱪᱟᱸᱫᱳ ᱵᱚᱸᱜᱟ ᱵᱚᱨᱥᱟ ᱨᱮ ᱢᱮᱱᱟᱜ ᱞᱮᱭᱟ ᱟᱪᱪᱷᱟ ᱜᱚᱝᱠᱮ ᱞᱟᱹᱭ ᱞᱮᱠᱷᱟᱱ ᱫᱚ ᱟᱯᱮ ᱥᱮᱫ ᱫᱚ ᱢᱟᱱᱮ ᱚᱱᱠᱟᱱᱟᱜ ᱥᱩᱵᱤᱫᱟ ᱛᱮᱱᱟᱜ ᱢᱮᱱᱟᱜᱥᱮ ᱪᱤ
ᱥᱩᱵᱤᱫᱟ ᱟᱹᱰᱤ ᱢᱮᱱᱟᱜᱼᱟ ᱥᱳᱞᱟᱨ ᱥᱤᱥᱴᱮᱢ ᱨᱮᱱᱟᱜ ᱢᱟᱨᱥᱟᱞ ᱢᱮᱱᱟᱜᱼᱟ ᱛᱟᱯᱚᱨᱮ ᱱᱚᱜᱚᱭ ᱢᱟᱨᱥᱟᱞ ᱠᱚᱠᱚ ᱵᱤᱫ ᱠᱮᱫᱟ ᱱᱤᱡᱮᱛᱮ ᱟᱨ ᱚᱱᱮ ᱵᱷᱟᱲᱟ ᱞᱮᱠᱟ ᱠᱚ ᱠᱷᱟᱴᱟᱣ ᱫᱟ ᱛᱟᱯᱚᱨᱮ ᱢᱮᱥᱤᱱ ᱠᱚᱦᱚᱸ ᱢᱮᱱᱟᱜᱼᱟ ᱟᱫᱚ ᱦᱟᱸᱜ ᱟ ᱠᱤᱪᱷᱩ ᱫᱤᱱ ᱠᱷᱚᱱ ᱱᱚᱝᱠᱟ ᱦᱩᱭᱩᱠ ᱠᱳᱢᱯᱟᱱᱤ ᱠᱷᱚᱡ ᱡᱮ ᱵᱚᱛᱚᱞ ᱥᱮ ᱰᱤᱵᱵᱚ ᱨᱮ ᱠᱚ ᱢᱮᱛᱟᱜ ᱠᱟᱱᱟ ᱰᱮᱨᱟᱢ ᱛᱮ ᱚᱱᱟ ᱠᱚᱨᱮ ᱥᱩᱱᱩᱢ ᱦᱟᱸᱜ ᱵᱟᱠᱩ ᱮᱢᱟ ᱠᱚ ᱠᱟᱱᱟ ᱵᱚᱭᱟᱢ ᱠᱚᱨᱮ ᱟᱨᱠᱤ ᱦᱚᱝᱠᱟ ᱦᱟᱸᱜ ᱦᱩᱭ ᱠᱟᱱᱟ ᱟᱫᱚ ᱚᱱᱠᱟ ᱛᱮ ᱠᱷᱟᱡ ᱜᱩᱱᱟᱹᱱ ᱵᱟᱲᱟᱜ ᱠᱟᱱᱟᱞᱤᱧ ᱡᱮ ᱛᱚᱵᱮ ᱠᱷᱟᱱ ᱢᱟ ᱱᱩᱠᱩ ᱚᱠᱚᱭ ᱠᱚ ᱢᱮᱥᱤᱱ ᱛᱮᱠᱚ ᱫᱟᱜ ᱟᱜ ᱠᱟᱱ ᱩᱱᱠᱩ ᱢᱟ ᱟᱹᱰᱤ ᱥᱩ ᱥᱚᱢᱚᱥᱥᱟ ᱨᱮᱠᱚ ᱯᱟᱲᱟᱜᱼᱟ ᱦᱟᱸᱜ
ᱚ ᱦᱳᱭ ᱚᱱᱠᱟ ᱢᱟ ᱥᱚᱢᱚᱥᱥᱟ ᱜᱮ ᱠᱟᱱᱟ ᱛᱟᱦᱚᱞᱮ ᱚ ᱫᱮᱯᱚᱨ ᱛᱟᱦᱞᱮ ᱟᱞᱮ ᱥᱮ ᱢᱟ ᱚᱱᱮ ᱚᱱᱠᱟᱧ ᱞᱟᱹᱭᱟᱜᱼᱟ ᱢᱮ ᱛᱚ
ᱦᱮᱸ
ᱟᱯᱮ ᱥᱮᱫ ᱫᱚ ᱛᱟᱦᱚᱞᱮ ᱯᱮ ᱢᱟᱱᱮ ᱯᱮ ᱪᱟᱵᱟᱜ ᱪᱟᱵᱟ ᱟᱹᱜᱩ ᱠᱮᱭᱟ ᱯᱮ ᱯᱮᱛᱚ
ᱦᱮᱸ ᱪᱟᱯᱟ ᱟᱹᱜᱩ ᱠᱟᱜ ᱞᱮ ᱪᱟᱯᱟ ᱠᱟᱛᱮᱜ ᱢᱚᱴᱟᱢᱩᱴᱤ ᱯᱟᱪ ᱪᱷᱚ ᱟᱝᱜᱩᱞ ᱠᱟᱛᱮᱜ ᱞᱟᱟᱹᱴᱩ ᱠᱟᱱᱟ
ᱚ ᱟᱞᱮ ᱥᱮ ᱢᱟ ᱜᱚᱝᱠᱮ ᱫᱷᱩᱨᱟᱹ ᱦᱚᱸ ᱟᱹᱣᱨᱤ ᱞᱮ ᱫᱷᱩᱨᱟᱹᱜ ᱫᱚ ᱛᱟᱦᱚᱞᱮ ᱟᱹᱰᱤᱜ ᱟᱹᱰᱤ ᱟᱹᱰᱤ ᱡᱳᱨ ᱜᱮᱯᱮ ᱛᱟᱭᱚᱢ ᱠᱮᱫ ᱞᱮᱭᱟ ᱦᱳᱭ
ᱦᱮᱸ ᱦᱮᱸ ᱢᱟᱱᱮ ᱦᱚᱜ ᱚᱭ ᱦᱟᱸᱜ ᱱᱤᱛᱚᱜ ᱟᱯᱷᱚᱨ ᱵᱟᱲᱟ ᱠᱮᱫᱟᱞᱮ ᱛᱚ ᱱᱤᱛᱚᱜ ᱦᱟᱸᱜ ᱞᱮ ᱵᱤᱫᱟ ᱦᱟᱸᱜ ᱜᱟᱯᱟ ᱢᱮᱭᱟᱝ ᱵᱤᱜᱷᱟᱹ ᱠᱷᱟᱱᱮ ᱜᱟᱱ ᱞᱮᱮ ᱵᱤᱫᱟ ᱵᱤᱫ ᱠᱟᱛᱮᱫ ᱚᱱᱟ ᱛᱩᱫ ᱠᱟᱛᱮᱜ ᱟᱨᱦᱚᱸ ᱟᱵᱟᱨ ᱱᱟᱣᱟ ᱛᱮᱞᱮ ᱞᱟᱜᱟᱣᱟ ᱛᱚᱠᱷᱚᱱ ᱫᱚ ᱪᱮᱞᱮᱠᱟᱜ ᱠᱟᱱᱟ ᱯᱷᱚᱥᱚᱞ ᱫᱚ ᱡᱟᱫᱟ ᱧᱚᱜ ᱟᱨᱠᱤ
ᱟᱪᱪᱷᱟ ᱜᱚᱝᱠᱮ ᱟᱞᱮ ᱥᱮᱫ ᱞᱟᱹᱭ ᱞᱮᱠᱷᱟᱱ ᱫᱚ ᱢᱟᱱᱮ ᱚᱱᱟ ᱪᱷᱟᱲᱟ ᱦᱚᱸ ᱟᱨᱚ ᱢᱟᱱᱮ ᱤᱭᱟᱹ ᱱᱤᱡᱮᱨᱟᱜ ᱢᱟᱱᱮ ᱡᱚᱢ ᱞᱟᱹᱜᱤᱫ ᱛᱮ ᱢᱟᱱᱮ ᱤᱭᱟᱹ ᱠᱚᱞᱮ ᱪᱟᱥ ᱜᱮᱭᱟ ᱢᱟᱱᱮ ᱩᱛᱩ ᱠᱩ ᱥᱚᱵᱽᱡᱤ ᱠᱩ ᱵᱟᱠᱷᱟᱱ ᱫᱚ ᱪᱤᱮᱢ ᱪᱤᱮᱢ ᱡᱚᱢᱟ ᱛᱚ ᱟᱯᱮᱥᱮ ᱚᱱᱠᱟᱯᱮ ᱪᱟᱥ ᱪᱟᱥ ᱵᱟᱲᱟᱭ ᱜᱮᱭᱟᱯᱮ ᱥᱮ ᱵᱟᱝᱟᱜ
ᱟᱞᱮ ᱥᱮᱫ ᱞᱟᱹᱭ ᱞᱮᱠᱷᱟᱡ ᱫᱚ ᱢᱟᱱᱮ ᱢᱮᱠᱥᱤᱢᱟᱢ ᱜᱮ ᱪᱟᱥ ᱟᱵᱟᱫ ᱫᱚ ᱦᱩᱭᱩᱜ ᱠᱟᱱᱟ ᱢᱚᱱᱮ ᱯᱷᱚᱞ ᱰᱚᱞ ᱠᱚᱥᱮ ᱢᱟᱱᱮ ᱚᱱᱮ ᱡᱮᱴᱟ ᱦᱩᱭᱩᱜ ᱠᱟᱱᱟ ᱟᱯᱮᱞ ᱴᱟᱯᱮᱞ ᱟᱯᱮᱞ ᱠᱚᱢᱞᱟ ᱞᱮᱵᱩ ᱱᱤᱭᱟᱹ ᱠᱚᱫᱚ ᱵᱟᱝ ᱦᱩᱭᱩᱜ ᱠᱟᱱᱟ ᱮᱱᱛᱮ ᱚᱱᱟ ᱠᱚ ᱵᱟᱫ ᱠᱟᱛᱮᱫ ᱥᱚᱵᱽᱡᱤ ᱵᱚᱞᱛᱮ ᱫᱚ ᱡᱚ ᱡᱚᱛᱚ ᱞᱮᱠᱟ ᱜᱮ ᱦᱩᱭᱩᱜ ᱠᱟᱱᱟ
ᱦᱳᱭ ᱢᱟᱱᱮ ᱥᱚᱵᱽᱡᱤ ᱵᱚᱞᱛᱮ ᱫᱚ
ᱱᱚᱜᱼᱚᱭ ᱪᱟᱥ ᱟᱵᱟᱫ ᱛᱟᱨᱯᱚᱨᱮ ᱯᱟᱴᱟ ᱠᱚ
ᱛ
ᱤᱱᱟᱹ ᱠᱚᱫᱚ ᱵᱷᱟᱹᱜᱤ ᱜᱮ ᱦᱩᱭᱩᱜ
ᱦᱳᱭ ᱦᱳᱭ ᱟᱞᱮ ᱥᱮᱫ ᱢᱟ ᱞᱟᱹᱭ ᱞᱮᱠᱷᱟᱱ ᱫᱚ ᱢᱟᱱᱮ
ᱯᱷᱩᱪᱩᱡ ᱦᱟᱛᱟᱲ ᱠᱟᱜᱼᱟ ᱟᱫᱚ ᱚᱱᱮ ᱜᱩᱰᱩ ᱠᱚ ᱟᱹᱰᱤ ᱟᱸᱴ ᱠᱚ
ᱦᱳᱭ ᱟᱞᱮᱥᱮᱫ ᱢᱟ ᱞᱟᱹᱭ ᱞᱮᱠᱷᱟᱱ ᱫᱚ ᱩᱱᱟᱹᱜ ᱜᱟᱱ ᱦᱚᱸ ᱟᱹᱣᱨᱤ ᱞᱮ ᱦᱩᱸ ᱟᱞᱮᱥᱮᱫ ᱢᱟ ᱞᱟᱹᱭ ᱞᱮᱠᱷᱟᱱ ᱫᱚ ᱜᱚᱝᱠᱮ ᱢᱟᱱᱮ ᱱᱤᱛ ᱯᱚᱨᱡᱚᱱᱛᱚ ᱟᱹᱣᱨᱤ ᱞᱮ ᱯᱚᱨᱤᱵᱚᱨᱛᱚᱱᱚᱜᱼᱟ ᱢᱟᱱᱮ ᱥᱮᱫᱟᱭ ᱞᱮᱠᱟᱜᱮ ᱢᱮᱱᱟᱜ ᱞᱮᱭᱟ ᱦᱟᱱᱮ ᱫᱟᱜ ᱢᱟᱹᱲᱤ ᱡᱚᱢ ᱠᱟᱛᱮᱫ ᱢᱟᱱᱮ ᱤᱭᱟᱹ ᱢᱩᱱᱜᱟᱹ ᱟᱲᱟᱜ ᱛᱤᱠᱤ ᱠᱟᱛᱮᱫ ᱜᱮᱞᱮ ᱡᱚᱢ ᱮᱫ ᱟᱨ ᱛᱚ ᱫᱤᱭᱮᱯᱚᱨ ᱟᱯᱮ ᱥᱮᱫ ᱫᱚ ᱪᱮᱠᱟ ᱪᱮᱠᱟ ᱯᱮ ᱡᱚᱢ ᱜᱮᱭᱟ
ᱟᱞᱮᱥᱮᱫ ᱢᱟ ᱡᱚᱢ ᱧᱩ ᱥᱮᱫ ᱠᱷᱚᱡ ᱞᱟᱹᱭ ᱞᱮᱠᱷᱟᱡ
ᱦᱮᱸ
ᱢᱟᱱᱮ
ᱦᱮ
ᱟᱯᱮ ᱫᱚ ᱚᱱᱛᱮ ᱚᱵᱷᱟᱵᱛᱮ ᱵᱟᱯᱮ ᱧᱟᱢᱮᱫ ᱠᱟᱱᱛᱮ ᱛᱤᱜᱩ ᱠᱟᱛᱮᱫ ᱯᱮ ᱡᱚᱢ ᱮᱫᱟ ᱩᱛᱩ ᱛᱮᱭᱟᱜ ᱠᱚ ᱟᱞᱮ ᱢᱟ ᱡᱚᱢ ᱠᱟᱛᱮᱫ ᱠᱚ ᱵᱟᱹᱰᱨᱟᱹ ᱜᱤᱰᱤ ᱠᱟᱜ ᱠᱟᱱᱟ ᱦᱚᱲ ᱚᱱᱠᱟ ᱦᱚᱸ ᱧᱮᱞ ᱫᱟᱞᱤᱧ ᱟᱫᱚ ᱢᱚᱱ ᱢᱚᱱ ᱛᱮᱞᱤᱧ ᱜᱩᱱᱟᱹᱱᱚᱜᱼᱟ ᱡᱮᱢᱚᱱ ᱵᱷᱤᱰᱭᱳ ᱠᱚᱨᱮ ᱠᱚ ᱩᱫᱩᱜ ᱵᱟᱲᱟᱭᱟ ᱡᱮ ᱰᱟᱥᱴᱵᱤᱱ ᱨᱮ ᱜᱤᱰᱤ ᱵᱟᱝ ᱠᱟᱛᱮᱫ ᱢᱤᱫᱴᱮᱱ ᱢᱟᱱᱮ ᱠᱚᱠᱚ ᱡᱚᱢ ᱦᱚᱲ ᱥᱮ ᱱᱚᱝᱠᱟ ᱠᱤᱪᱷᱩ ᱠᱤᱪᱷᱩ ᱠᱚ ᱢᱮᱱᱟᱜ ᱠᱚᱣᱟ ᱨᱮᱸᱜᱮᱡ ᱚᱨᱮᱡ ᱩᱱᱠᱩ ᱮᱢᱟ ᱠᱚᱣᱟ ᱢᱤᱫ ᱛᱤᱯᱩᱱ ᱜᱮ ᱟᱢᱟᱜ ᱵᱟᱹᱲᱛᱤ ᱛᱟᱢᱟ ᱚᱱᱟᱜᱮ ᱛᱟ
ᱦᱳᱭ ᱦᱳᱭ ᱚᱱᱟ ᱫᱚ ᱟᱢ ᱦᱳᱭ ᱚᱱᱟ ᱫᱚ ᱟᱢᱟᱜ ᱠᱚᱨᱢᱚ ᱠᱚᱨᱢᱚ ᱦᱩᱭᱩᱜ ᱛᱟᱢᱟ ᱚᱱᱟ ᱫᱚ ᱦᱚᱲ ᱡᱩᱫᱤᱢ ᱦᱳᱭ ᱛᱚ ᱫᱮᱭᱯᱚᱨ ᱜᱚᱢᱠᱮ ᱢᱟᱱᱮ ᱟᱞᱮ ᱢᱟ ᱫᱚᱢᱮ ᱟᱡᱷᱟᱴ ᱨᱮᱜᱮ ᱢᱮᱱᱟᱜ ᱞᱮᱭᱟ ᱛᱚ ᱟᱞᱮ ᱢᱟ ᱚᱱᱮ ᱚᱱᱠᱟᱧ ᱞᱟᱹᱭᱟᱫ ᱢᱮᱭᱟ ᱡᱮ ᱫᱤᱱᱟᱹᱢᱟᱱ ᱜᱮ ᱢᱟᱱᱮ ᱟᱵᱚ ᱦᱚᱲᱢᱟ ᱢᱟᱱᱮ ᱯᱮ ᱵᱮᱞᱟ ᱜᱮᱵᱚᱱ ᱡᱚᱢᱟ ᱟᱨ ᱫᱚᱢᱮ ᱵᱚᱱ ᱠᱟᱹᱢᱤ ᱜᱮᱭᱟ ᱫᱚᱢᱮ ᱵᱚᱱ ᱠᱟᱴᱟᱜ ᱜᱮᱭᱟ ᱵᱟᱹᱫᱽ ᱠᱚᱨᱮᱸ ᱥᱮ ᱵᱟᱝ
ᱦᱩᱸ
ᱦᱳᱭ ᱟᱵᱚ ᱫᱚ ᱢᱟᱱᱮ ᱵᱟᱹᱫᱽ ᱠᱚᱨᱮ ᱫᱚᱵᱚᱱ ᱫᱚᱢᱮ ᱵᱚᱱ ᱠᱷᱟᱴᱟᱜᱼᱟ ᱟᱨ ᱤᱭᱟᱹ ᱡᱚᱢᱟᱵᱚᱱ ᱯᱮ ᱵᱮᱞᱟ ᱠᱟᱛᱮ ᱛᱮᱫ
ᱦᱩᱸ ᱞᱟᱹᱭ ᱵᱮᱱ
ᱦᱳᱭ
ᱟᱞᱮ ᱥᱮᱫ ᱫᱚ ᱚᱱᱮ ᱚᱱᱮ ᱚᱱᱮ ᱯᱷᱚᱥᱚᱞ ᱠᱚ ᱡᱟᱫᱟ ᱩᱫᱯᱚᱱᱱᱚ ᱦᱩᱭᱩᱜ ᱠᱟᱱᱛᱮ ᱢᱟᱱᱮ ᱠᱟᱹᱢᱤ ᱦᱚᱸ ᱚᱵᱷᱟᱵᱽ ᱫᱚ ᱵᱟᱹᱱᱩᱜᱼᱟ ᱟᱨ ᱡᱚᱢ ᱧᱩ ᱦᱚᱸ ᱚᱵᱷᱟᱵᱽ ᱫᱚ ᱵᱟᱹᱱᱩᱜ ᱛᱟᱞᱮᱭᱟ
ᱦᱩᱸ
ᱠᱤᱱᱛᱩ ᱠᱷᱚᱱᱮ ᱠᱤᱪᱩ ᱠᱤᱪᱩ ᱛᱟᱨ ᱢᱟᱱᱮ ᱪᱷᱟᱹᱯᱟᱹᱨᱤ ᱠᱚ ᱪᱮᱫ ᱛᱮᱠᱚ ᱩᱰᱩᱠ ᱟᱠᱟᱱᱟ ᱥᱮ ᱚᱱᱮ ᱯᱟᱹᱨᱣᱟᱹ ᱧᱩ ᱠᱟᱛᱮ ᱜᱮ ᱦᱚᱲ ᱠᱚ ᱵᱟᱹᱲᱤᱡᱚᱜ ᱠᱟᱱᱟ ᱟᱹᱰᱤ ᱟᱸᱴ ᱤᱱᱟᱹᱜᱮ ᱟᱹᱰᱤ ᱫᱩᱠ ᱟᱹᱭᱠᱟᱹᱜ ᱠᱟᱱᱟ
ᱦᱳᱭ ᱚᱱᱟ ᱢᱮᱱ ᱞᱮᱠᱷᱟᱡ ᱦᱚᱸ ᱟᱹᱰᱤ ᱫᱩᱠ ᱨᱮᱱᱟᱜ ᱜᱮ ᱠᱟᱱᱟ ᱛᱚ ᱫᱤᱭᱯᱚᱨ ᱢᱟᱱᱮ ᱚᱞᱚᱜ ᱯᱟᱲᱦᱟᱜ ᱵᱟᱹᱜᱤ ᱠᱟᱛᱮᱫ ᱢᱟᱱᱮ ᱮᱴᱟᱜ ᱥᱮᱫ ᱜᱮᱠᱚ ᱰᱟᱨᱦᱟᱜ ᱠᱟᱱᱟ ᱦᱳᱭ᱾
ᱦᱮᱸ
ᱦᱳᱸᱭ ᱚᱱᱟᱜᱮ ᱢᱤᱫᱴᱮᱱ ᱢᱟᱨᱟᱝ ᱵᱷᱩᱞ ᱫᱚ᱾ ᱢᱟᱱᱮ ᱩᱱᱠᱩ ᱵᱟᱠᱩ ᱵᱟᱠᱩ ᱫᱤᱥᱟᱹ ᱫᱟᱲᱭᱟᱜ ᱠᱟᱱᱟ ᱡᱮ ᱚᱞᱚᱜ ᱯᱟᱲᱦᱟᱜ ᱛᱤᱱᱟᱹᱜ ᱥᱟᱹᱜᱤᱧ ᱛᱮᱢ ᱪᱟᱞᱟᱣ ᱫᱟᱲᱮᱭᱟᱜᱼᱟ ᱥᱮ ᱪᱮᱫ᱾
ᱦᱮᱸ
ᱦᱮᱸ ᱟᱪᱪᱷᱟ ᱱᱚᱣᱟ ᱵᱟᱠᱷᱨᱟᱛᱮ ᱟᱢ ᱪᱮᱫ ᱮᱢ ᱞᱟᱹᱭᱟ ᱜᱚᱝᱠᱮ? ᱛᱤᱱᱟᱹᱜ ᱥᱟᱺᱜᱤᱧ ᱵᱟᱠᱚ ᱵᱟᱠᱚ ᱯᱟᱲᱦᱟᱜ ᱠᱟᱱᱟ ᱪᱮᱫᱟᱜ ᱵᱟᱝ ᱜᱮᱠᱚ ᱪᱟᱞᱟᱜ ᱠᱟᱱᱟ ᱥᱮ ᱩᱱᱟᱹᱜ ᱜᱟᱱ ᱵᱟᱠᱚ ᱫᱤᱥᱟᱹᱭᱮᱼᱟ ᱡᱮ ᱛᱤᱱ ᱥᱟᱜᱤᱧ ᱯᱟᱲᱦᱟᱣ ᱞᱮᱱᱠᱷᱟᱱ ᱵᱷᱟᱜᱤ ᱚᱨᱡᱚ ᱧᱟᱢᱚᱜ ᱟᱥᱮ ᱵᱟᱝ᱾
ᱱᱚᱣᱟ ᱵᱟᱠᱷᱨᱟ ᱫᱚ ᱠᱤᱪᱷᱩ ᱡᱤᱱᱤᱥ ᱢᱮᱱᱟᱜᱼᱟ ᱵᱟᱰᱟᱭ ᱨᱮᱱᱟᱜ ᱦᱚᱸ ᱫᱚᱨᱠᱟᱨ ᱢᱮᱱᱟᱜᱼᱟ ᱠᱤᱪᱷᱩ ᱡᱤᱱᱤᱥ ᱢᱮᱱᱟᱜᱼᱟ ᱥᱟᱥᱚᱱ ᱨᱮᱱᱟᱜ ᱦᱚᱸ ᱫᱚᱨᱠᱟᱨ ᱢᱮᱱᱟᱜᱼᱟ᱾ ᱡᱮᱢᱚᱱ ᱟᱞᱤᱧ ᱜᱮᱞᱤᱧ ᱯᱟᱲᱦᱟᱜ ᱠᱟᱱ ᱛᱟᱦᱮᱱᱟ ᱩᱱ ᱥᱚᱢᱚᱭ ᱡᱟᱦᱟᱸᱭ ᱢᱟᱱᱛᱷᱟᱭ ᱛᱟᱦᱮᱸ ᱠᱚ ᱢᱮᱛᱟᱣ ᱠᱚ ᱠᱟᱱ ᱛᱟᱦᱮᱱᱟᱜᱼᱟ᱾ ᱫᱚᱠᱟᱱ ᱴᱠᱟᱱ ᱠᱚ ᱪᱟᱞᱟᱜᱼᱟ ᱚᱸᱰᱮ ᱫᱚ ᱠᱚ ᱨᱩᱣᱟᱹᱜ ᱠᱟᱱ ᱛᱟᱦᱮᱱᱟ᱾ ᱡᱟᱦᱟᱸᱭ ᱨᱮᱱ ᱜᱤᱫᱽᱨᱟᱹ ᱜᱮ ᱟᱨ ᱱᱮᱛᱟᱨ ᱨᱮᱱ ᱜᱤᱫᱽᱨᱟᱹ ᱠᱚ ᱡᱟᱦᱟᱸᱭ ᱵᱟᱢ ᱨᱚᱦᱮᱫ ᱫᱟᱲᱮᱣᱟᱭᱟ᱾ ᱢᱚᱪᱟᱨᱮ ᱢᱮᱛᱟᱢᱟ ᱟᱢ ᱵᱟᱵᱟ ᱤᱧ ᱡᱚᱢ ᱫᱟ ᱟᱨ ᱟᱡ ᱜᱚᱜᱚ ᱦᱚᱸ ᱩᱱᱤ ᱟᱡ ᱜᱚᱜᱚ ᱟᱡ ᱵᱟᱵᱟ ᱛᱟᱠᱚ ᱥᱮ ᱜᱟᱨᱡᱮᱱ ᱩᱱᱠᱩ ᱦᱚᱸ ᱢᱮᱛᱟᱢᱟ ᱤᱧ ᱨᱮᱱ ᱜᱤᱫᱽᱨᱟᱹ ᱟᱢ ᱫᱷᱚᱢᱠᱟᱣ ᱨᱮᱱᱟᱜ ᱫᱚ ᱪᱮᱫ ᱫᱚᱨᱠᱟᱨ ᱠᱟᱜ ᱢᱮᱭᱟ᱾
ᱦᱳᱭ ᱦᱳᱭ
ᱦᱚᱜ ᱱᱟ ᱢᱤᱫᱴᱮᱱ ᱟᱨ ᱫᱤᱛᱤᱭᱚᱛᱚ ᱦᱩᱭᱩᱜ ᱠᱟᱱᱟ ᱚᱠᱚᱭ ᱠᱚ ᱞᱟᱦᱟᱜ ᱠᱚ ᱢᱮᱱᱫᱟ ᱩᱱᱠᱩ ᱞᱟᱦᱟᱜ ᱞᱟᱹᱜᱤᱫ ᱛᱮ ᱢᱟᱱᱮ ᱥᱚᱴᱷᱤᱠ ᱡᱟᱭᱜᱟ ᱵᱟᱠᱚ ᱧᱟᱢ ᱫᱟ
ᱦᱳᱭ ᱥᱟᱡᱮᱥᱚᱱ ᱵᱟᱠᱚ ᱧᱟᱢ ᱮᱫᱟ ᱦᱳᱭ ᱟᱠᱚ ᱛᱮᱦᱚᱸ ᱵᱟᱠᱚ
ᱦᱮᱸ ᱮᱱᱛᱮᱫ ᱵᱟᱢ ᱧᱮᱞ ᱟᱠᱟᱜ ᱠᱷᱟᱜ ᱫᱚ ᱚᱠᱟ ᱥᱮᱫ ᱮᱢ ᱪᱟᱞᱟᱜᱼᱟ ᱢᱤᱫᱵᱟᱨ ᱡᱮᱢᱚᱱ ᱠᱷᱟᱞᱤ ᱢᱤᱫᱴᱮᱜ ᱠᱚ ᱵᱟᱲᱟᱭᱟ ᱜᱨᱮᱡᱩᱭᱮᱥᱚᱱ ᱠᱚᱢᱯᱞᱤᱴ᱾ ᱢᱟᱱᱮ ᱥᱤᱢᱯᱩᱞ ᱢᱟᱱᱮ ᱡᱮᱱᱟᱨᱮᱞ ᱡᱮᱴᱟ ᱚᱱᱟ ᱜᱮᱠᱚ ᱧᱮᱞ ᱴᱷᱤᱠ ᱟᱫᱟᱥ ᱫᱚ ᱵᱟᱠᱚ ᱧᱮᱞ ᱴᱷᱤᱠᱟᱹᱜᱼᱟ ᱟᱨ ᱟᱯᱮ ᱚᱱᱛᱮ ᱫᱚ ᱢᱚᱴᱟᱢᱩᱴᱤ ᱯᱨᱟᱭ ᱦᱚᱲ ᱜᱮᱧ ᱧᱮᱞ ᱠᱮᱫ ᱠᱚᱣᱟ ᱡᱮ ᱴᱮᱠᱱᱳᱞᱚᱡᱤ ᱥᱮᱫ ᱠᱷᱚᱡ ᱠᱚ ᱡᱟᱫᱟ ᱧᱚᱜ ᱜᱮᱭᱟ ᱢᱟᱱᱮ ᱤᱧᱡᱤᱱᱤᱭᱟᱨᱤᱝ ᱥᱮᱫ ᱱᱮᱜ ᱱᱮ ᱡᱤᱱᱤᱥ ᱤᱧ ᱧᱮᱞ ᱟᱠᱟᱫᱟ᱾
ᱦᱩᱸ ᱟᱨ ᱜᱚᱝᱠᱮ ᱞᱟᱹᱭ ᱞᱮᱠᱷᱟᱱ ᱫᱚ ᱱᱮᱛᱟᱨ ᱫᱚ ᱢᱟᱱᱮ ᱠᱚᱢ ᱠᱚᱢᱯᱤᱴᱟᱨ ᱫᱚ ᱠᱚᱢᱯᱤᱭᱩᱴᱟᱨ ᱪᱷᱟᱲᱟ ᱫᱚ ᱢᱟᱱᱮ ᱮᱴᱟᱜ ᱠᱟᱢᱤ ᱛᱮᱫᱚ ᱵᱟᱢ ᱞᱟᱦᱟ ᱫᱟᱲᱮᱼᱟ᱾
ᱵᱟᱝ ᱵᱟᱝ
ᱦᱳᱭ ᱢᱟᱱᱮ ᱥᱚᱯᱤᱝ ᱨᱮ ᱠᱟᱱ ᱛᱟᱨᱯᱚᱨᱮ ᱱᱚᱣᱟ᱾ ᱤᱭᱟᱹ ᱵᱮᱝᱠ ᱠᱚᱨᱮᱠᱟᱱ ᱛᱟᱯᱚᱨᱮ ᱡᱟᱦᱟᱸ ᱠᱤᱪᱷᱩ ᱜᱮ ᱢᱟᱱᱮ ᱠᱚᱢᱯᱤᱭᱩᱴᱟᱨ ᱛᱟᱪᱷᱟᱲᱟ ᱫᱚ ᱢᱟᱱᱮ ᱪᱮᱫ ᱦᱚᱸ ᱟᱫᱚ ᱠᱟᱢᱤ ᱫᱚ ᱵᱟᱱᱩᱜᱼᱟ᱾
ᱚᱦᱳᱜ
ᱦᱩᱸ᱾
ᱛᱚ ᱠᱚᱢᱯᱤᱭᱩᱴᱟᱨ ᱱᱤᱭᱮ ᱦᱚᱸ ᱡᱮ ᱢᱤᱫ ᱦᱚᱲ ᱡᱮ ᱯᱟᱲᱦᱟᱜ ᱟᱭ ᱩᱱᱠᱩ ᱢᱟᱠᱚ ᱠᱚᱨᱟᱣ᱾ ᱚᱱᱠᱟᱱ ᱰᱤᱯᱞᱳᱢᱟ ᱠᱳᱥ ᱠᱚᱨᱟᱣ ᱫᱚᱨᱠᱟᱨ ᱱᱩᱠᱩ ᱢᱟ ᱯᱨᱟᱭᱵᱷᱮᱴ ᱠᱷᱚᱡ ᱢᱟᱱᱮ ᱜᱚᱵᱷᱢᱮᱱᱴ ᱟᱱᱰᱟᱨ᱾ ᱛᱟᱦᱮᱱ ᱠᱟᱱᱟ ᱠᱤᱱᱛᱩ ᱯᱨᱟᱭᱵᱷᱮᱴ ᱠᱷᱚᱡ ᱠᱤᱱᱛᱩ ᱟᱢ ᱠᱚᱞᱮᱡᱽ ᱟᱱᱰᱟᱨ ᱨᱮ ᱡᱮ ᱵᱷᱚᱨᱛᱤᱜᱼᱟ ᱱᱚᱣᱟ ᱨᱮᱱᱟᱜ ᱦᱚᱸ ᱢᱤᱫᱴᱮᱡ ᱠᱳᱥ ᱢᱮᱱᱟᱜᱼᱟ ᱛᱷᱚ ᱚᱱᱟ ᱢᱟ ᱵᱟᱰᱟᱭ ᱵᱟᱹᱱᱩᱜ ᱚᱱᱟ ᱫᱚᱠᱚ ᱢᱮᱛᱟᱜ ᱵᱤᱥᱤ ᱮ ᱱᱤᱭᱟᱹ ᱡᱮᱢᱚᱱ ᱵᱤ ᱮ ᱚᱱᱟ ᱫᱚ ᱵᱤᱥᱤ ᱮ ᱛᱚ ᱵᱤᱥᱤ ᱮ ᱡᱮ ᱪᱮᱫ ᱡᱤᱱᱤᱥ ᱠᱟᱱᱟ ᱚᱱᱟ ᱢᱟ ᱵᱟᱠᱚ ᱵᱟᱲᱟᱭ ᱫᱚ᱾ ᱵᱮᱪᱮᱞᱟᱨ ᱚᱯᱷ ᱟᱨᱥ ᱮ ᱠᱚᱢᱯᱤᱭᱩᱴᱟᱨ᱾
ᱦᱚᱸ
ᱛᱚ ᱱᱤᱭᱟᱹ ᱡᱤᱱᱤᱥ ᱵᱟᱠᱚ ᱵᱟᱰᱟᱭᱟ ᱡᱮ ᱚᱱᱟ ᱫᱚ ᱚᱱᱟ ᱵᱮᱥᱤ ᱮ ᱡᱩᱫᱤ᱾ ᱯᱟᱥ ᱞᱮᱠᱷᱟᱡ ᱫᱚ ᱢᱤᱫᱴᱮᱡ ᱜᱨᱮᱡᱩᱮᱴ ᱥᱟᱨᱴᱚᱯᱷᱤᱠᱮᱴ ᱮᱢ ᱧᱟᱢ ᱠᱮᱫᱟ ᱥᱮ ᱜᱨᱮᱡᱩᱣᱮᱴ ᱱᱟᱢ ᱟᱢ ᱫᱚ
ᱦᱳᱭ
ᱛᱚ ᱦᱚᱜᱝᱠᱟ ᱢᱤᱫᱴᱮᱡ ᱵᱷᱟᱜᱽ ᱵᱷᱟᱜᱽ ᱢᱮᱱᱟᱜ ᱟᱥᱮ ᱡᱮᱢᱚᱱ ᱵᱤ ᱮᱥ ᱥᱤ ᱵᱤ ᱮ ᱛᱟᱯᱚᱨᱮ ᱥᱟᱭᱮᱱᱥ ᱨᱮᱱᱟᱜ ᱢᱮᱱᱟᱜᱼᱟ ᱥᱟᱭᱮᱱᱥ ᱨᱮᱱᱟᱜ ᱫᱚ ᱡᱚᱠᱷᱚᱱ ᱜᱮ ᱥᱮᱵᱷᱮᱱ ᱥᱮ ᱮᱭᱤᱴ ᱨᱮᱵᱚᱱ ᱨᱟᱠᱟᱵᱚᱜ ᱠᱟᱱᱟ ᱛᱚᱠᱷᱚᱱ ᱜᱮ ᱞᱟᱭᱤᱯᱷ ᱥᱟᱭᱮᱱᱥ ᱟᱨ ᱯᱷᱤᱡᱤᱠᱮᱞ ᱥᱟᱭᱮᱱᱥ ᱦᱩᱭᱩᱜ ᱢᱟᱱᱮ ᱚᱱᱠᱟ ᱜᱮ ᱡᱚᱠᱷᱚᱱ ᱮᱭᱤᱪ ᱮᱥ ᱪᱟᱞᱟᱜᱼᱟ ᱤᱞᱤᱵᱷᱮᱱ ᱨᱮᱱ ᱛᱮ ᱛᱚᱠᱷᱚᱱ ᱫᱚ ᱮᱠᱫᱚᱢ ᱵᱤᱵᱷᱤᱱᱱᱚ ᱨᱚᱠᱚᱢ ᱵᱷᱟᱜᱽ ᱮᱱᱟ, ᱚᱸᱰᱮᱠᱷᱚᱡ ᱡᱚᱠᱷᱚᱱ ᱮᱭᱤᱪ ᱮᱥ ᱟᱨᱠᱚ ᱯᱟᱥ ᱟ ᱚᱸᱰᱮ ᱠᱷᱚᱡ ᱟᱨᱦᱚᱸ ᱟᱭᱢᱟ ᱰᱷᱮᱨ ᱵᱷᱟᱜ,
ᱟᱨ ᱦᱚ ᱟᱭᱢᱟ ᱨᱚᱠᱚᱢ ᱵᱷᱟᱜᱚᱜ ᱟ ᱦᱳᱭ᱾
ᱵᱟᱭᱳᱞᱚᱡᱤ ᱢᱤᱫᱴᱮᱡ ᱪᱟᱞᱟᱣᱱᱟ, ᱯᱷᱤᱡᱤᱠᱥ ᱢᱤᱫᱴᱮᱡ ᱪᱟᱞᱟᱣᱱᱟ, ᱛᱟᱨᱯᱚᱨᱮ ᱦᱩᱭᱩᱜ ᱠᱟᱱᱟ ᱤᱭᱟᱹ ᱥᱟᱭᱠᱳᱞᱚᱡᱤ ᱢᱤᱫᱴᱮᱡ ᱪᱟᱞᱟᱣᱱᱟ, ᱮᱱᱟᱱᱟᱴᱚᱢᱢᱤ ᱢᱤᱫᱴᱮᱡ ᱪᱟᱞᱟᱣᱱᱟ, ᱱᱮᱜᱼᱮ ᱝᱠᱟ ᱵᱷᱟᱜᱽ ᱵᱷᱟᱜᱽ ᱢᱮᱱᱟᱜᱼᱟ᱾
ᱦᱮᱸ ᱟᱨ ᱟᱥᱱᱟᱜ ᱞᱟᱹᱭ ᱞᱮᱠᱷᱟᱱ ᱫᱚ ᱟᱨᱚ ᱥᱟᱵᱡᱮᱠᱴ ᱢᱮᱱᱟᱜᱼᱟ ᱩᱱᱠᱩ ᱟᱨᱚ ᱡᱩᱫᱟᱹ ᱵᱷᱟᱜ
ᱦᱮᱸ ᱟᱫᱚ ᱱᱚᱜᱼ ᱱᱟ ᱠᱚ ᱢᱟᱱᱮ ᱵᱟᱠᱚ ᱵᱟᱲᱟᱭᱟᱛᱷᱚ ᱛᱚ ᱚᱱᱟ ᱚᱱᱟᱜᱮ ᱢᱟᱱᱮ ᱟᱨᱦᱚᱸ ᱡᱮᱢᱚᱱ ᱱᱤᱛᱚᱜ ᱡᱟᱦᱟᱡᱽᱨᱮ ᱪᱤᱠᱟᱛᱮᱠᱚ ᱪᱟᱞᱟᱜ ᱠᱟᱱᱟ ᱪᱟᱹᱠᱨᱤᱭ ᱫᱟᱠᱚ᱾ ᱱᱚᱣᱟ ᱞᱟᱭᱤᱱᱛᱮ ᱵᱟᱠᱚ ᱵᱟᱲᱟᱭᱟ᱾ ᱦᱳᱭ ᱦᱳᱭ ᱟᱹᱞᱤᱧ ᱞᱤᱧ ᱢᱮᱛᱟᱠᱚ ᱠᱟᱱ ᱜᱮᱭᱟ ᱡᱮ ᱟᱹᱞᱤᱧ ᱞᱤᱧ ᱡᱳᱜᱟᱡᱳᱜᱽ ᱠᱮᱭᱟ ᱴᱨᱮᱱᱤᱝᱚᱜᱼᱟ, ᱯᱮ ᱟᱯᱮ ᱡᱩᱫᱤ ᱤᱥᱠᱤᱞ ᱢᱟᱱᱮᱝᱞᱤᱥ ᱛᱮᱯᱮ ᱨᱚᱲ ᱯᱮ ᱪᱮᱫ ᱞᱮᱠᱷᱟᱡ ᱜᱮ,
ᱦᱚ ᱠᱟᱹᱢᱤ ᱨᱮᱯᱮ ᱠᱟᱹᱢᱤ ᱨᱮᱯᱮ ᱡᱚᱭᱮᱱ ᱫᱟᱲᱮᱭᱟᱜᱼᱟ᱾ ᱦᱮ ᱟᱪᱪᱷᱟ ᱜᱚᱢᱠᱮ ᱛᱚ ᱢᱟᱱᱮ ᱟᱭᱢᱟ ᱦᱚᱲ ᱢᱟ ᱯᱟᱲᱦᱟᱣ ᱨᱮᱱᱟᱜ ᱢᱟ ᱥᱚᱚᱠ ᱢᱮᱱᱟᱜ ᱛᱟᱠᱚ ᱛᱚ ᱢᱟᱱᱮ ᱟᱭᱢᱟ ᱠᱤᱪᱷᱩ ᱟᱱᱟᱴ ᱢᱮᱱᱟᱜ ᱛᱮ ᱢᱟᱱᱮ ᱥᱟᱺᱟᱹᱜᱤᱧ ᱥᱮᱫ ᱢᱟᱱ ᱯᱟᱲᱦᱟᱣ ᱵᱟᱠᱚ ᱪᱟᱞᱟᱣ ᱫᱟᱲᱮᱭᱟᱜ ᱠᱟᱱᱟ᱾
ᱦᱮᱸ ᱦᱮᱸ
ᱦᱩᱸ ᱢᱟᱱᱮ ᱟᱨᱚ ᱱᱚᱣᱟ ᱞᱟᱹᱜᱤᱫ ᱛᱮ ᱞᱟᱹᱭ ᱞᱮᱠᱷᱟᱱ ᱫᱚ ᱥᱚᱨᱠᱟᱨ ᱢᱟ ᱥᱩᱵᱤᱫᱟ ᱢᱟᱭ ᱮᱢ ᱠᱟᱱᱟᱱ ᱢᱟᱱᱮ ᱟᱢ ᱵᱷᱟᱜᱤ ᱧᱚᱜ ᱚᱨᱡᱚ ᱧᱟᱢ ᱢᱮ ᱟᱨ ᱛᱟᱯᱚᱨᱮ ᱦᱟᱱᱮ ᱥᱟᱢᱤ ᱵᱤᱵᱮᱠᱟᱱᱚᱱᱫᱚ ᱳᱭᱮᱥᱤᱥ ᱢᱮᱱᱟᱜᱼᱟ ᱚᱱᱟ ᱠᱚᱛᱮ ᱴᱟᱠᱟ ᱟᱨᱡᱟᱣ ᱠᱟᱛᱮᱫ ᱟᱢ ᱪᱮᱛᱟᱱ ᱥᱮᱫ ᱮᱢ ᱫᱟᱲᱮᱭᱟᱜᱼᱟ ᱯᱟᱲᱦᱟᱣ᱾
ᱛᱮᱢᱟ ᱟᱨᱚ ᱵᱟᱠᱚ ᱪᱮᱥᱴᱟᱭᱟ ᱚᱱᱟ ᱢᱟ᱾
ᱵᱟᱝ ᱵᱟᱝ ᱟᱪᱪᱷᱟ ᱜᱚᱝᱠᱮ ᱫᱚᱥ ᱢᱤᱱᱤᱴ ᱯᱟᱨᱚ ᱢᱤᱱᱤᱴ ᱛᱟᱞᱟᱝ᱾ ᱛᱚ ᱟᱨᱚ ᱢᱟ ᱚᱱᱠᱟᱟᱜ ᱜᱮ ᱦᱟᱸᱜ ᱞᱟᱸᱝ ᱜᱟᱞᱢᱟᱨᱟᱜᱼᱟ᱾
ᱦᱳᱭ ᱜᱚᱢᱠᱮ᱾
ᱟᱪᱪᱷᱟ ᱢᱟ ᱛᱟᱦᱚᱞᱮ ᱧᱤᱫᱟᱹ ᱡᱚᱦᱟᱨ᱾
ᱦᱳᱭ ᱧᱤᱫᱟᱹ ᱡᱚᱦᱟᱨ ᱦᱳᱭ᱾